ᱥᱟᱹᱜᱩᱱ ᱥᱮᱛᱟᱜ ᱾
ᱡᱚᱦᱟᱨ ᱜᱮ ᱡᱚᱦᱟᱨ ᱜᱮ ᱥᱟᱹᱜᱩᱱ ᱥᱮᱛᱟᱜ ᱛᱚ ᱜᱚᱝᱠᱮ ᱛᱮᱦᱮᱧ ᱢᱟ ᱱᱚᱝᱠᱟ ᱟᱨ ᱪᱮᱫ ᱟᱞᱮ ᱥᱮᱫ ᱢᱟ ᱫᱚᱢᱮᱭ ᱫᱟᱜ ᱵᱟᱲᱟᱭ ᱫᱟᱭ ᱾ ᱦᱩᱸ ᱥᱮ ᱫᱟᱜ ᱞᱟᱜᱟᱣ ᱠᱟᱜᱼᱟ ᱧᱤᱫᱟᱹ ᱠᱷᱚᱱ ᱜᱮ ᱾
ᱦᱩᱸ ᱦᱩᱸ ᱾
ᱛᱚ ᱚᱱᱟ ᱥᱟᱞᱟᱜ ᱥᱟᱞᱟᱜ ᱛᱮ ᱡᱩᱫᱤ ᱞᱤᱧ ᱞᱟᱹᱭᱟ ᱡᱮ ᱱᱚᱣᱟ ᱢᱟᱹᱱᱢᱤ ᱡᱤᱵᱚᱱ ᱨᱮ ᱥᱮ ᱡᱟᱸᱦᱟᱱ ᱪᱤᱞᱤ ᱞᱟᱹᱜᱤᱫ ᱜᱮ
ᱦᱮᱸ ᱢᱟᱱᱮ ᱫᱟᱜ ᱫᱚ ᱟᱹᱰᱤ ᱜᱮ ᱚᱵᱚᱫᱟᱱ ᱢᱮᱱᱟᱜᱼᱟ, ᱥᱮ ᱡᱚᱛᱚ ᱦᱚᱲᱟᱜ ᱜᱮ᱾ ᱫᱟᱨᱮ ᱱᱟᱹᱲᱤ ᱠᱷᱚᱱ ᱮᱦᱚᱵ ᱠᱟᱛᱮᱜ ᱮ ᱡᱤᱵ ᱡᱤᱭᱟᱹᱞᱤ ᱥᱮ ᱟᱵᱚ ᱢᱟᱹᱱᱢᱤ ᱠᱚᱣᱟᱜ ᱦᱩᱸ ᱾ ᱧᱮᱞ ᱜᱟᱱᱚᱜᱼᱟ ᱮᱦᱚᱵ ᱠᱷᱚᱱ ᱡᱩᱫᱤ ᱢᱩᱪᱟᱹᱫ ᱫᱷᱟᱹᱵᱤᱡ ᱵᱤᱱ ᱧᱮᱞᱟ ᱡᱮ ᱫᱟᱜ ᱵᱟᱝ ᱠᱷᱟᱱ ᱠᱟᱹᱢᱤ ᱦᱚᱨᱟ ᱵᱟᱝ ᱪᱟᱞᱟᱜ ᱠᱟᱱᱟ᱾
ᱦᱮᱸ ᱦᱮᱸ ᱦᱮᱸ᱾
ᱟᱵᱚᱣᱟᱜ ᱮ ᱡᱚᱢ ᱧᱩ ᱨᱮ ᱥᱮ ᱡᱷᱚᱛᱚ ᱠᱤᱪᱷᱩ ᱨᱮᱜᱮ ᱵᱚᱸᱜᱟ ᱵᱩᱨᱩ ᱨᱮ
ᱦᱳᱭ ᱟᱹᱭᱩᱵ ᱯᱚᱨᱡᱚᱱᱛᱚ ᱫᱟᱜ ᱨᱮᱱᱟᱜ ᱫᱚ ᱫᱚᱨ
ᱦᱳᱭ ᱦᱳᱭ ᱦᱳᱭ ᱥᱮ ᱫᱟᱜ ᱪᱷᱟᱲᱟ ᱠᱟ ᱠᱟᱢᱤ ᱦᱚᱨᱟ ᱵᱟᱝᱵᱚᱱ ᱞᱟᱦᱟ ᱫᱟᱲᱮᱭᱟᱜᱼᱟ, ᱦᱮᱸ ᱢᱤᱫ ᱠᱟᱛᱷᱟ ᱛᱮ ᱡᱩᱫᱤᱢ ᱞᱟᱹᱭᱟ ᱡᱮ ᱫᱟᱜ ᱨᱮᱱᱟᱜ ᱟᱨ ᱢᱤᱫᱴᱤᱡ ᱮᱸ ᱧᱩᱛᱩᱢ ᱡᱩᱫᱤ ᱵᱮᱱ ᱮᱢᱟ ᱚᱱᱟ ᱫᱚ ᱡᱤᱣᱤ ᱠᱟᱱᱟ ᱦᱳᱭ ᱛᱚ᱾
ᱦᱮᱸ ᱦᱮᱸ᱾
ᱛᱟᱦᱚᱞᱮ ᱟᱹᱞᱤᱧᱟᱜ ᱢᱮᱱᱫᱚ ᱱᱚᱜᱱᱟ ᱫᱟᱜ ᱵᱟᱨᱮ ᱛᱮ ᱟᱨ ᱪᱮᱫ ᱟᱵᱚᱣᱟᱜ ᱫᱟᱜ ᱤᱱᱟᱹᱜ ᱟᱨ ᱪᱮᱫ ᱮ ᱟᱵᱚᱣᱟᱜ ᱫᱤᱱᱟᱹᱢ ᱫᱤᱱ ᱟᱨ ᱪᱮᱫ ᱮᱸ ᱮᱸ ᱡᱤᱵᱚᱱ ᱨᱮ
ᱦᱩᱸ ᱦᱩᱸ ᱾
ᱠᱟᱱᱟ ᱱᱚᱜᱱᱟ ᱫᱟᱜ ᱵᱟᱨᱮ ᱛᱮ ᱟᱨ ᱪᱮᱫ ᱞᱟᱹᱭ ᱾
ᱵᱟᱲᱟᱭ ᱜᱮᱭᱟ ᱫᱟᱜ ᱚᱠᱟ ᱞᱮᱠᱟ ᱦᱮᱸ ᱫᱚᱨᱠᱟᱨ ᱢᱮᱱᱟᱜᱼᱟ ᱦᱮᱸ ᱟᱨ ᱵᱟᱲᱟᱭ ᱜᱮᱭᱟ ᱟᱫᱚ ᱚᱱᱟ ᱜᱮ ᱦᱟᱸᱜ ᱟᱨ ᱪᱮᱫ ᱜᱟᱞᱚᱪ ᱜᱚᱴᱟᱣᱟᱜ ᱦᱩᱭᱩᱜᱼᱟ ᱾
ᱦᱮᱸ ᱧᱮᱞᱵᱱ ᱮ ᱟᱹᱰᱤ ᱮ ᱫᱟᱢᱟᱱ ᱠᱟᱛᱷᱟ ᱜᱮᱵᱮᱱ ᱥᱟᱵ ᱨᱟᱠᱟᱵ ᱟᱠᱟᱫᱟ ᱾ ᱡᱟᱭ ᱦᱳᱠ ᱦᱳᱭ ᱚᱱᱟ ᱜᱮ ᱠᱟᱹᱴᱤᱡ ᱞᱟᱝ ᱤᱭᱟᱹᱣ ᱜᱚᱞᱯᱷᱚᱼᱟ ᱥᱮᱞᱟᱝ ᱨᱚᱯᱚᱲᱟᱜᱼᱟ ᱪᱮ ᱪᱮᱫ ᱞᱮᱠᱟ? ᱫᱟᱜ ᱵᱟᱵᱚᱫ ᱛᱟᱭᱛᱚ ᱫᱟᱜ ᱫᱚ ᱵᱟᱥᱛᱚᱵ ᱨᱮᱜᱮᱼᱼ ᱮᱜ ᱪᱮᱫᱟᱜ ᱞᱤᱧ ᱢᱮᱱᱟ ᱡᱚᱛᱚ ᱦᱚᱲᱟᱜ ᱩᱸ ᱢᱟᱹᱱᱢᱤ ᱡᱤᱣᱤ ᱦᱩᱭᱩᱜ ᱪᱟᱭ ᱡᱟᱦᱟᱱᱤᱡ ᱡᱤᱭᱟᱹᱞᱤ ᱜᱮᱠᱚ ᱦᱩᱭ ᱦᱚᱪᱚᱜ ᱥᱮ ᱫᱟᱜ ᱛᱚ ᱠᱷᱩᱵᱮ ᱫᱚᱨᱠᱟᱨ ᱢᱮᱱᱟᱜᱼᱟ ᱾ ᱮᱱᱛᱮ ᱨᱮᱦᱚᱸ ᱡᱮᱢᱚᱱ ᱮ ᱡᱟᱦᱟᱸᱭ ᱠᱚᱫᱚ ᱦᱚᱭᱛᱳ ᱛᱮᱦᱮᱧ ᱮ ᱟᱹᱠᱷᱨᱤᱧ ᱾ ᱠᱟᱛᱮᱫ ᱨᱮ ᱦᱚᱸ ᱫᱟᱜ ᱠᱚ ᱧᱩᱭ ᱫᱟ ᱠᱤᱱᱛᱩ ᱠᱤᱨᱤᱧ ᱠᱟᱛᱮᱫ ᱠᱚ ᱧᱩᱭᱮᱫ ᱨᱮᱦᱚᱸ ᱟᱵᱚ ᱡᱟᱦᱟᱸᱼᱼ ᱟᱹᱛᱩ ᱚᱲᱟᱜ ᱠᱚᱨᱮ ᱰᱤᱦᱟᱹᱛ ᱠᱚᱨᱮ ᱡᱟᱦᱟᱸ ᱞᱮᱠᱟ ᱱᱚᱜᱼᱚᱭ ᱰᱟᱹᱰᱤ ᱫᱟᱜ ᱠᱷᱚᱱᱟᱜ ᱡᱟᱦᱟᱸ ᱢᱟᱱᱮ ᱯᱤᱭᱳᱨ ᱫᱟᱜ ᱡᱟᱦᱟᱸ ᱮᱠᱫᱚᱢ ᱰᱟᱹᱰᱤ ᱫᱟᱜ ᱡᱟᱦᱟ ᱫᱚ ᱡᱷᱟᱨᱱᱟ ᱫᱟᱜ ᱡᱟᱦᱟᱸ ᱞᱮᱠᱟ ᱱᱚᱝᱠᱟᱱᱟᱜ ᱜᱮ ᱥᱤᱵᱤᱞ ᱫᱟᱜ ᱫᱚᱞᱤᱧ ᱢᱚᱱᱮᱭᱟ ᱦᱳᱭᱛᱳ ᱟᱨ ᱱᱚᱝᱠᱟ ᱠᱤᱨᱤᱧ ᱫᱟᱜ ᱨᱮᱦᱚᱸ ᱵᱟᱝ ᱵᱩᱡᱩᱜᱼᱟ᱾
ᱦᱚᱸ ᱦᱚᱸ ᱦᱚᱸ
ᱦᱩᱭ ᱚᱱᱟ ᱞᱮᱠᱟᱛᱮ ᱧᱮᱞ ᱵᱮᱱ ᱵᱟᱝᱠᱷᱟᱱ ᱟᱹᱛᱩ ᱰᱤᱦᱟᱹᱛ ᱠᱚᱨᱮᱱ ᱟᱵᱚ ᱦᱚᱲ ᱠᱚᱣᱟᱜ ᱧᱮᱞ ᱵᱮᱱ ᱥᱮ ᱨᱳᱜᱽ ᱟᱡᱟᱨ ᱫᱚ ᱫᱟᱜ ᱠᱟᱨᱚᱱ ᱛᱮᱫᱚ ᱠᱚᱢ ᱜᱮ ᱦᱩᱭᱩᱜ ᱛᱟᱵᱚᱱ ᱵᱟᱡᱟᱨ ᱠᱚᱨᱮᱱ ᱦᱚᱲᱟᱜ ᱜᱮ ᱰᱷᱮᱨ ᱫᱚ ᱦᱩᱭᱩᱜᱼᱟ ᱠᱟᱨᱚᱱ ᱠᱤ ᱟᱵᱚ ᱫᱚ ᱮᱠᱫᱚᱢ ᱴᱟᱴᱠᱟ ᱚᱱᱟ ᱡᱷᱟᱨᱱᱟ ᱫᱟᱜ ᱵᱚᱱ ᱧᱩᱭᱟ ᱰᱟᱹᱰᱤ ᱫᱟᱜ ᱵᱚᱱ ᱧᱩᱭᱟ ᱡᱟᱦᱟᱸ ᱫᱚ ᱮᱠᱫᱚᱢ ᱯᱩᱨᱟᱹ ᱯᱷᱤᱞᱴᱟᱨ ᱩᱛᱟᱹᱨᱚᱜ ᱠᱟᱱᱟ ᱫᱷᱤᱨᱤᱛᱮ ᱥᱮ ᱤᱭᱟᱹᱛᱮ ᱡᱟᱦᱟ ᱫᱚ ᱵᱳᱭᱜᱟᱱᱤᱠ ᱠᱚᱦᱚ ᱠᱚ ᱢᱮᱱᱟ ᱡᱮ ᱯᱷᱤᱞᱴᱟᱨ ᱫᱚ ᱡᱟᱦᱟᱸ ᱫᱷᱤᱨᱤ ᱠᱷᱚᱱᱟᱜ ᱥᱮ ᱵᱟᱹᱞᱤ ᱠᱷᱚᱱᱟᱜ ᱡᱟᱦᱟᱸ ᱥᱮᱛᱮᱧ ᱠᱟᱛᱮᱫ ᱩᱰᱩᱠᱚᱜᱼᱟ ᱚᱱᱟ ᱚᱲᱮᱡ ᱛᱮ ᱠᱚᱱᱳ ᱯᱷᱤᱞᱴᱟᱨ ᱫᱟᱜ ᱫᱚ ᱵᱟᱹᱱᱩᱜᱼᱟ᱾
ᱦᱮᱸ ᱦᱳᱭ ᱦᱳᱭ ᱦᱳᱭ
ᱟᱫᱚ ᱛᱟᱪᱷᱟᱲᱟ ᱱᱚᱜᱼᱚᱭ ᱡᱮᱢᱚᱱ ᱟᱵᱚ ᱠᱚᱫᱚ ᱪᱟᱥᱵᱟᱥ ᱨᱮ ᱥᱮ ᱮᱢᱟᱱ ᱛᱮᱟᱱ ᱠᱚᱨᱮ ᱟᱵᱟᱠᱚᱣᱟᱜ ᱫᱚ ᱟᱹᱛᱩ ᱚᱲᱟᱜ ᱠᱚᱨᱮᱱ ᱡᱟᱦᱟᱸ ᱠᱚᱨᱮ ᱫᱚ ᱦᱚᱳᱭᱛᱚ ᱱᱚᱝᱠᱟᱱᱟᱜ ᱪᱷᱳᱴᱳ ᱠᱷᱟᱴᱳ ᱜᱟᱰᱟ ᱦᱳᱭᱳᱜ ᱪᱟᱭ ᱦᱮᱸ ᱡᱟᱦᱟᱱᱟᱜ ᱜᱮ ᱦᱩᱭᱩᱜ ᱛᱟᱵᱚᱱ ᱠᱚ ᱡᱚᱫᱤ ᱢᱮᱱᱟᱜ ᱛᱟᱵᱚᱱᱟ ᱛᱟᱦᱚᱞᱮ ᱠᱷᱟᱱ ᱫᱚ ᱧᱮᱞ ᱵᱮᱱ ᱦᱚᱭᱮᱱᱟ ᱠᱚᱨᱮ ᱪᱟᱥ ᱠᱚᱨᱮᱱᱟᱜ ᱦᱚᱸ ᱛᱤᱱ ᱤᱭᱟᱹ ᱦᱩᱭᱩᱜᱼᱟ ᱡᱮ ᱵᱟᱝ ᱟᱨ ᱪᱟᱥ ᱫᱚ ᱟᱵᱚ ᱠᱚᱫᱚ ᱡᱮᱢᱚᱱ ᱥᱟᱨᱟ ᱵᱚᱪᱷᱚᱨ ᱞᱮᱠᱟ ᱵᱚᱱ ᱪᱟᱥ ᱡᱟᱦᱟᱸᱭ ᱠᱚᱣᱟᱜ ᱦᱳᱭᱛᱳ ᱥᱩᱨ ᱥᱩᱯᱩᱨ ᱜᱟᱰᱟ ᱠᱚ ᱛᱟᱦᱮᱱ ᱛᱟᱵᱚᱱᱟ
ᱦᱩᱸ ᱦᱩᱸ ᱦᱩᱸ
ᱦᱳᱭ ᱚᱱᱟ ᱞᱮᱠᱟᱛᱮ ᱫᱟᱜ ᱫᱚ ᱪᱮᱫᱟᱜ ᱞᱤᱧ ᱢᱮᱱᱟ ᱵᱚᱦᱩᱛ ᱜᱮ ᱡᱚᱛᱷᱟᱛ ᱛᱟᱵᱚᱱᱟ ᱠᱟᱨᱚᱱ ᱚᱱᱮ ᱛᱚᱵᱚᱱ ᱢᱮᱱ ᱠᱮᱫ ᱜᱮ ᱫᱟᱜ ᱨᱮᱱᱟᱜ ᱟᱨ ᱢᱤᱫᱴᱤᱱ ᱧᱩᱛᱩᱢ ᱜᱮ ᱦᱩᱭᱩᱜ ᱠᱟᱱᱟ ᱡᱤᱣᱤ᱾
ᱦᱩᱸ ᱦᱩᱸ ᱦᱩᱸ
ᱥᱮᱛᱟᱜ ᱠᱷᱚᱱᱟᱜ ᱟᱹᱭᱩᱵ ᱯᱚᱨᱡᱚᱱᱛᱚ ᱠᱟᱹᱢᱤ ᱨᱮ ᱞᱟᱜᱟᱜ ᱜᱮᱭᱟ ᱫᱟᱜ ᱫᱚ᱾
ᱟᱪᱪᱷᱟ ᱟᱪᱪᱷᱟ ᱟᱪᱪᱷᱟ ᱛᱚ ᱚᱱᱟ ᱥᱟᱞᱟᱜ ᱛᱮ ᱟᱨ ᱪᱮᱫ ᱮᱸ ᱟᱹᱞᱤᱧᱟᱜ ᱠᱩᱠᱞᱤ ᱨᱮ ᱟᱨᱪᱮ ᱟᱹᱰᱤ ᱪᱮᱦᱨᱟ ᱵᱮᱱ ᱟᱹᱰᱤ ᱪᱮᱦᱨᱟ ᱪᱮᱦᱨᱟ ᱠᱟᱛᱷᱟ ᱵᱮᱱ ᱨᱚᱲ ᱠᱮᱫᱟ ᱦᱮᱸ ᱟᱹᱰᱤᱜ ᱟᱹᱞᱤᱧ ᱦᱚᱸ ᱱᱟᱯᱟᱭ ᱞᱤᱧ ᱵᱩᱡᱷᱟᱹᱣ ᱠᱮᱫᱟ ᱚᱱᱟ ᱥᱟᱞᱟᱜ ᱥᱟᱞᱟᱜ ᱛᱮ ᱟᱹᱞᱤᱧ ᱦᱚᱸ ᱵᱟᱨ ᱠᱟᱛᱷᱟ ᱞᱤᱧ ᱞᱟᱹᱭᱟ ᱱᱚᱜᱼᱚ ᱱᱚᱣᱟ ᱫᱟᱜ ᱫᱚ ᱫᱟᱜ ᱫᱚ ᱦᱩᱭᱩᱜ ᱠᱟᱱᱟ ᱟᱵᱤᱱ ᱡᱩᱫᱤ ᱟᱨᱪᱮᱫ ᱱᱤᱛᱚᱜ ᱱᱤᱛᱚᱜ ᱠᱷᱚᱱ ᱥᱮ ᱯᱟᱹᱦᱤᱞ ᱦᱟᱯᱲᱟᱢ ᱠᱷᱚᱱ ᱧᱮᱞᱵᱮᱱ ᱥᱮ ᱦᱮᱸ ᱱᱚᱣᱟ ᱫᱟᱜ ᱨᱮᱱᱟᱜ ᱟᱨ ᱪᱮᱫ ᱢᱤᱴᱤᱡ ᱡᱩᱫᱤ ᱟᱨ ᱪᱮᱫ ᱧᱩᱛᱩᱢ ᱞᱤᱧ ᱮᱢᱟᱜᱼᱟ ᱦᱮᱸ ᱚᱱᱟ ᱡᱤᱣᱭᱤ ᱠᱟᱨᱚᱱ ᱟᱵᱮᱱ ᱧᱮᱞ ᱵᱮᱱ
ᱟᱵᱚ ᱢᱟᱹᱱᱢᱤ ᱥᱮ ᱡᱤᱣᱤ ᱦᱮᱸ ᱢᱟᱱᱮ ᱯᱩᱭᱞᱩ ᱛᱮ ᱡᱚᱠᱷᱚᱱ ᱱᱚᱣᱟ ᱟᱨ ᱥᱤᱨᱡᱚᱱ ᱠᱟᱛᱮᱜ ᱦᱮᱸ ᱯᱩᱭᱞᱳ ᱛᱮ ᱡᱚᱠᱷᱚᱱ ᱪᱮᱫ ᱦᱮᱸ ᱢᱟᱱᱮ ᱢᱤᱫᱴᱮᱱ ᱡᱤᱣᱤ ᱡᱚᱠᱷᱚᱱ ᱟᱨ ᱪᱮᱫ ᱦᱩᱭᱱᱟ ᱦᱮᱸ ᱥᱮ ᱮᱛᱚᱦᱚᱵ ᱵᱮᱱᱟᱣ ᱞᱮᱱᱟ ᱚᱱᱟ ᱫᱚ ᱫᱟᱜ ᱨᱮᱜᱮ ᱵᱮᱱᱟᱣ ᱞᱮᱱᱟ
ᱦᱮᱸ ᱫᱟᱜ ᱨᱮᱜᱮ ᱵᱮᱱᱟᱣ ᱞᱮᱱᱟ, ᱞᱟᱦᱟ ᱛᱮᱫᱚ ᱦᱟᱯᱲᱟᱢ ᱠᱚᱣᱟᱜ ᱠᱟᱛᱷᱟ ᱞᱮᱠᱟᱛᱮ ᱥᱮ ᱵᱤᱵᱷᱤᱱᱱᱚ ᱨᱚᱠᱚᱢᱟᱜ ᱱᱚᱜᱼᱚᱭ ᱠᱟᱹᱦᱱᱤ ᱠᱚ ᱞᱮᱠᱟᱛᱮᱵᱚᱱ ᱡᱩᱫᱤ ᱵᱚᱱ ᱧᱮᱞ ᱠᱟᱫᱟ ᱛᱚ ᱫᱟᱜ ᱜᱮ ᱯᱳᱭᱞᱳ ᱫᱚ ᱛᱟᱦᱮᱸ ᱠᱟᱱᱟ ᱜᱚᱴᱟ
ᱱᱚᱣᱟ ᱫᱷᱩᱲᱤ ᱫᱷᱟᱹᱨᱛᱤ ᱨᱮ ᱟᱨ ᱪᱮᱫ ᱜᱚᱴᱟ ᱫᱟᱜ ᱜᱮ ᱛᱟᱦᱮ ᱠᱟᱱᱟ ᱦᱮᱸ ᱠᱤᱪᱷᱤᱜᱟᱱ ᱠᱤᱪᱷᱤ ᱜᱟᱱ ᱡᱟᱭᱜᱟ ᱦᱳᱭᱛᱚ ᱚᱱᱠᱟ ᱮᱸ ᱦᱮᱸ ᱫᱷᱩᱲᱤ ᱫᱷᱟᱹᱨᱛᱤ ᱛᱟᱦᱮᱸ ᱠᱟᱱᱟ, ᱛᱚᱵᱮ ᱵᱮᱥᱤᱨ ᱵᱷᱟᱜ ᱱᱮᱛᱟᱨ ᱦᱚᱸ ᱧᱮᱞᱚᱜ ᱠᱟᱱ ᱜᱮᱭᱟ ᱥᱮ ᱱᱤᱛᱚᱜ ᱦᱚᱸ ᱢᱮᱱᱟᱜ ᱜᱮᱭᱟ᱾ ᱡᱮ ᱟᱵᱚ ᱯᱨᱤᱛᱷᱤᱵᱤ ᱨᱮ ᱦᱮᱸ᱾ ᱦᱟᱱᱮ ᱥᱳᱛᱛᱚᱨ ᱯᱟᱨᱥᱮᱱ ᱮ ᱫᱟᱜ ᱟᱨ ᱮ ᱛᱤᱨᱤᱥ ᱯᱟᱨᱥᱮᱱ ᱟᱵᱚᱣᱟᱜ ᱜᱷᱩᱴᱩ ᱢᱮᱱᱟᱜ ᱛᱟᱵᱚᱱᱟ ᱥᱮ ᱡᱟᱦᱟᱸ ᱟᱨ ᱢᱮᱱᱟᱜ ᱛᱟᱵᱚᱱᱟ᱾
ᱦᱩᱸ᱾
ᱛᱚ ᱚᱱᱟ ᱥᱟᱞᱟᱜ ᱛᱮᱞᱤᱧ ᱞᱟᱹᱭᱟ ᱡᱮ ᱱᱚᱣᱟ ᱮᱸ᱾ ᱫᱟᱜ ᱫᱟᱜ ᱢᱟᱛᱚ ᱟᱨ ᱪᱮᱫ ᱮᱢᱚᱱ ᱢᱤᱫᱴᱮᱱ ᱡᱤᱱᱤᱥ ᱠᱟᱱᱟ ᱡᱟᱦᱟᱸ ᱫᱚ᱾ ᱯᱳᱭᱞᱳ ᱟᱨ ᱪᱮᱫ ᱱᱚᱣᱟ ᱨᱮᱜᱮ ᱮ ᱡᱤᱣᱤ ᱥᱤᱨᱡᱟᱹᱣ ᱞᱮᱱᱟ᱾ ᱦᱮᱸ ᱥᱮ ᱮᱛᱚᱦᱚᱵ ᱞᱮᱱᱟ ᱦᱮᱸ ᱤᱱᱟᱹ ᱛᱟᱭᱚᱢ ᱟᱵᱮᱱ ᱧᱮᱞ ᱵᱮᱱ ᱫᱟᱜ ᱵᱟᱝᱠᱷᱟᱱ ᱫᱚ ᱢᱤᱴᱤᱡ ᱠᱟᱹᱢᱤ ᱦᱚᱸ ᱟᱵᱚᱣᱟᱜ ᱢᱟᱱᱮ ᱠᱟᱹᱢᱤ ᱜᱮ ᱵᱟᱝ ᱞᱟᱦᱟᱜ ᱛᱟᱵᱚᱱᱟ᱾ ᱦᱩᱸ ᱥᱮᱛᱟᱜ ᱨᱮ ᱠᱟᱛᱮᱫ᱾ ᱥᱮᱛᱟᱜ ᱨᱮ ᱡᱚᱠᱷᱚᱱ ᱜᱮᱵᱮᱱ ᱵᱮᱨᱮᱫ ᱮᱱᱟ ᱦᱮᱸ ᱫᱟᱜ ᱫᱟᱜ ᱵᱮᱱ ᱫᱚᱨᱠᱟᱨᱚᱜᱼᱟ᱾
ᱦᱮᱸ ᱜᱩᱨᱤᱡ ᱨᱮ ᱡᱟᱦᱟᱸ ᱪᱷᱚᱸᱪ ᱟᱜᱼᱟ᱾ ᱞᱩᱰᱟᱹ ᱡᱟᱦᱟᱸ ᱫᱚᱵᱚᱱ ᱢᱮᱛᱟᱣᱟᱜᱼᱟ᱾
ᱪᱷᱚᱪᱟᱜᱼᱟ᱾ ᱵᱚᱱ ᱞᱩ
ᱥᱮ ᱮᱻᱚᱱᱟ ᱫᱟᱜ ᱨᱮᱜᱮ ᱟᱨ ᱪᱮᱫ ᱚᱱᱟ ᱪᱟᱣᱞᱮ ᱠᱚᱦᱚᱸ ᱵᱚᱱ ᱠᱷᱟᱸᱡᱚᱭ ᱜᱮᱭᱟ᱾ ᱚᱱᱟ ᱥᱟᱞᱟᱜ ᱛᱮᱜᱮ ᱵᱚᱱ ᱫᱟᱜ ᱢᱟᱹᱲᱤ ᱜᱮᱭᱟ ᱥᱮ ᱧᱩ ᱨᱮ ᱥᱮ ᱛᱮᱛᱟᱝ ᱨᱮ ᱮ ᱴᱩ ᱡᱮᱰ᱾ ᱦᱮᱸ ᱚᱱᱟ ᱥᱟᱞᱟᱜ ᱥᱟᱞᱟᱜ ᱡᱟᱛᱮ ᱮ ᱥᱩᱫᱷᱩ ᱟᱵᱚ ᱦᱚᱲ ᱜᱮ ᱫᱟᱜ ᱚᱠᱟᱱ ᱮᱢᱚᱱ ᱴᱟ ᱫᱚ ᱵᱟᱝ ᱠᱟᱱᱟ ᱦᱮᱸ᱾ ᱮᱴᱟᱜ ᱟᱨ ᱡᱤᱭᱟᱹᱞᱤ ᱢᱮᱱᱟᱜ ᱠᱚᱣᱟ, ᱩᱱᱠᱩᱣᱟᱜ ᱦᱚᱸ ᱫᱟᱜ ᱫᱚᱨᱠᱟᱨ ᱠᱟᱱᱟ ᱟᱨ ᱡᱟᱦᱟᱸ ᱛᱤᱱᱟᱹᱜ ᱟᱨ ᱪᱮᱫ ᱟᱨᱚ ᱡᱟᱦᱟᱸ ᱟᱨ ᱪᱮᱫ ᱫᱟᱨᱮ ᱱᱟᱹᱲᱤ ᱠᱚ ᱢᱮᱱᱟᱜᱼᱟ᱾ ᱦᱮᱸ ᱫᱟᱜ ᱜᱮ ᱫᱚᱨᱠᱟᱨ ᱠᱟᱱᱟ ᱠᱟᱨᱚᱱ ᱫᱟᱜ ᱥᱟᱞᱟᱜ ᱛᱮᱜᱮ
ᱫᱚ ᱵᱟᱝ ᱦᱩᱭᱩᱜᱼᱟ᱾ ᱛᱮᱦᱮᱧ ᱡᱩᱫᱤ ᱵᱚᱱ ᱧᱮᱞᱟ ᱫᱟᱜ ᱠᱟᱨᱚᱱ ᱛᱮᱜᱮ ᱟᱵᱚ ᱵᱚᱱ ᱪᱟᱥ ᱫᱟᱲᱮᱭᱟᱜ ᱠᱟᱱᱟ᱾
ᱦᱩᱸ ᱦᱩᱸ ᱫᱟᱜ ᱠᱟᱨᱚᱱ ᱛᱮ ᱱᱚᱜᱼᱚᱭ ᱵᱚᱱ ᱪᱟᱥ ᱫᱟᱲᱮᱭᱟᱜ ᱠᱟᱱᱟ᱾ ᱱᱚᱜᱼᱚᱭ ᱱᱚᱜ ᱟᱥᱟᱲ ᱵᱚᱸᱜᱟᱭ ᱰᱮᱦᱮᱨ ᱧᱚᱜ ᱮ ᱫᱟᱜ ᱛᱮ ᱫᱟᱜ ᱛᱮ ᱦᱮᱸ ᱚᱱᱟ ᱵᱟᱹᱫᱽ ᱵᱟᱹᱭᱦᱟᱹᱲ ᱨᱚᱠᱚᱢ ᱥᱟᱠ ᱥᱚᱵᱡᱤ ᱵᱚᱱ ᱪᱟᱥ ᱜᱮᱭᱟ ᱥᱮ ᱦᱩᱲᱩ ᱠᱚᱦᱚᱸ ᱵᱚᱱ ᱪᱟᱥᱮᱫ ᱜᱮᱭᱟ ᱦᱮᱸ᱾ ᱠᱚ ᱟᱛᱮ ᱟᱵᱚᱣᱟᱜ ᱡᱟᱦᱟᱸ ᱟᱨ ᱪᱮᱫ ᱵᱚᱸᱜᱟ ᱵᱩᱨᱩ ᱠᱟᱱ ᱛᱟᱵᱚᱱᱟ᱾ ᱦᱩᱸ ᱠᱚ ᱦᱮᱸ ᱵᱚᱸᱜᱟ ᱵᱩᱨᱩ ᱠᱚᱦᱚᱸ ᱟᱨ ᱪᱮᱫ ᱧᱮᱞ ᱵᱮᱱ ᱥᱮ ᱵᱤᱱᱟᱹ ᱫᱟᱜ ᱛᱮᱫᱚ ᱦᱟᱸᱜ ᱵᱟᱝ ᱵᱮᱱ ᱵᱩᱡᱷᱟᱹᱣ ᱫᱟᱲᱮᱭ ᱟᱠᱚᱣᱟ ᱠᱟᱨᱚᱱ ᱚᱸᱰᱮ ᱨᱩᱱᱰᱟᱹᱭ ᱦᱩᱭᱩᱜᱼᱟ᱾ ᱥᱮ ᱚᱱᱟ ᱵᱮᱱᱟᱣ ᱦᱩᱭᱩᱜᱼᱟ ᱦᱮᱸ ᱥᱮ ᱚᱱᱟ ᱡᱚᱫ ᱥᱤᱠᱟᱹᱲ ᱦᱳᱭᱳᱜ ᱵᱟ ᱚᱱᱟ ᱦᱚᱸ ᱫᱟᱜ ᱛᱮᱜᱮ᱾ ᱢᱟᱱᱮ ᱟᱵᱮᱱ ᱧᱮᱞ ᱵᱮᱱ ᱢᱟᱱᱮ ᱟᱵᱚᱣᱟᱜ ᱢᱟᱱᱮ ᱢᱤᱫᱴᱤᱡ ᱢᱟᱹᱱᱢᱤ ᱥᱮ ᱢᱤᱫᱴᱤᱡ ᱟᱨ ᱪᱮᱫ ᱮᱻ ᱡᱤᱵᱽ ᱡᱤᱭᱟᱹᱞᱤᱭᱟᱜ ᱪᱮᱛᱟᱱ ᱨᱮ ᱦᱩᱸ ᱫᱟᱜ᱾ ᱟᱫᱚ ᱢᱟᱱᱮ ᱮᱛᱚᱴᱟ ᱜᱮ ᱢᱟᱱᱮ ᱟᱨ ᱪᱮᱫ ᱮᱻ ᱢᱟᱱᱮ ᱮᱢᱚᱱ ᱢᱤᱫ ᱡᱤᱱᱤᱥ ᱠᱟᱱᱟ ᱦᱮᱸ ᱡᱟᱦᱟᱸ ᱫᱚ᱾ ᱛᱟ ᱪᱷᱟᱲᱟ ᱟᱨ ᱪᱮᱫ ᱢᱤᱫ ᱡᱟᱸᱜᱟ ᱦᱚᱸ ᱵᱟᱭ ᱞᱟᱦᱟ ᱫᱟᱲᱮᱭᱟᱜᱼᱟᱭ᱾ ᱢᱟᱱᱮ ᱱᱚᱝᱠᱟᱱᱟᱜ ᱢᱤᱫᱴᱮᱡ ᱡᱤᱱᱤᱥ ᱠᱟᱱᱟ ᱥᱮ ᱮᱻ ᱱᱚᱝᱠᱟ ᱜᱮ ᱟᱨ ᱪᱮᱫ᱾ ᱮᱻ ᱮᱻ ᱛᱟᱦᱮᱸ ᱤᱫᱤᱜ ᱢᱟ᱾
ᱦᱩᱸ ᱦᱩᱸ ᱟᱨ ᱛᱟᱦᱮᱱ ᱜᱮᱭᱟ ᱫᱟᱜ ᱨᱮᱱᱟᱜ ᱫᱚᱨᱠᱟᱨ ᱫᱚ ᱛᱟᱦᱮᱱ ᱛᱟᱵᱚᱱ ᱜᱮᱭᱟ ᱠᱟᱨᱚᱱ ᱚᱱᱮ ᱛᱚ ᱯᱨᱚᱛᱷᱚᱢ ᱨᱮᱜᱮ ᱛᱚ ᱟᱵᱚ ᱫᱚ ᱫᱟᱜ ᱨᱮᱜᱮ ᱵᱚᱱ ᱛᱟᱦᱮᱸᱠᱟᱱᱟ ᱫᱟᱜ ᱪᱮᱛᱟᱱ ᱨᱮᱜᱮ ᱢᱮᱱ ᱜᱟᱱᱚᱜᱼᱟ᱾ ᱛᱮᱦᱮᱧ ᱡᱩᱫᱤ ᱦᱟᱱᱮ ᱯᱟᱹᱦᱤᱞᱟᱜ ᱜᱚᱞᱯᱚ ᱠᱟᱹᱴᱤᱡ ᱵᱮᱱ ᱧᱮᱞᱟ ᱥᱮᱭ ᱩᱱᱠᱤᱱ ᱦᱟᱸᱥ ᱦᱟᱸᱥᱞᱤ ᱪᱮᱬᱮ ᱟᱹᱠᱤᱱ ᱵᱤᱞᱤ ᱞᱮᱫ ᱛᱟᱭᱚᱢ ᱦᱚᱸ ᱛᱮ ᱯᱚᱫᱽᱫᱚ ᱵᱟᱦᱟ ᱪᱮᱛᱟᱱ ᱨᱮᱠᱤᱱ ᱮᱻ ᱵᱤᱞᱤ ᱞᱮᱫᱼᱟ ᱠᱟᱨᱚᱱ ᱩᱱ ᱥᱚᱢᱚᱭ ᱫᱚ ᱟᱵᱚᱣᱟᱜ ᱫᱚ ᱱᱚᱣᱟ ᱠᱚ ᱤᱭᱟᱹ ᱫᱚ ᱵᱟᱝ ᱛᱟᱦᱮᱸ ᱠᱟᱱ ᱛᱟᱵᱚᱱ ᱜᱮᱭᱟ ᱜᱷᱩᱴᱩ ᱥᱮ ᱰᱷᱤᱯᱤ ᱠᱚᱫᱚ᱾ ᱦᱩᱸ
ᱫᱷᱩᱲᱤ ᱫᱷᱟᱨᱮᱛᱮ ᱛᱟᱦᱮ ᱠᱟᱱᱟ ᱫᱟᱜ ᱛᱮ ᱛᱟᱦᱮᱸ ᱠᱟᱱᱟ ᱾ ᱟᱫᱚ ᱱᱚᱝᱠᱟ ᱥᱮ ᱟᱵᱚ ᱢᱟᱹᱱᱢᱤ ᱡᱤᱵᱚᱱ ᱨᱮ ᱥᱮ ᱡᱚᱛᱚ ᱠᱤᱪᱷᱩ ᱡᱤᱵᱚᱱ ᱨᱮᱜᱮ ᱥᱮ ᱡᱚᱛᱚ ᱠᱤᱪᱷᱩ ᱨᱮᱜᱮ, ᱦᱮᱸ ᱫᱟᱜ ᱫᱚ ᱢᱤᱫᱴᱤᱡ ᱟᱹᱰᱤ ᱢᱟᱨᱟᱝ ᱢᱤᱫᱴᱤᱡ ᱚᱵᱚᱫᱟᱱ ᱠᱟᱱ ᱛᱟᱵᱚᱱᱟ ᱦᱮᱸ ᱢᱟᱱᱮ, ᱫᱟᱜ ᱨᱮᱱᱟᱜ ᱫᱟᱜ ᱨᱮᱱᱟᱜ ᱫᱚ ᱡᱚᱛᱚ ᱦᱚᱲ ᱜᱮᱠᱚ ᱡᱚᱛᱚ ᱦᱚᱲ ᱜᱮᱵᱚᱱ ᱵᱟᱲᱟᱭᱟ ᱡᱮ ᱚᱠᱟ ᱞᱮᱠᱟ ᱟᱨ ᱪᱮᱫ, ᱫᱟᱜ ᱵᱟᱝᱛᱮ ᱢᱤᱫᱴᱤᱡ ᱩᱢᱻ ᱦᱮᱸ ᱢᱤᱫ ᱢᱤᱫ ᱡᱟᱸᱜᱟ ᱞᱟᱦᱟ ᱦᱚᱸ ᱟᱨ ᱪᱮᱫ ᱟᱹᱰᱤ ᱜᱮ ᱠᱚᱥᱴᱚ ᱜᱮᱭᱟ ᱾ ᱦᱩᱸ ᱟᱪᱪᱷᱟ ᱟᱪᱪᱷᱟ ᱾ ᱛᱚ ᱡᱟᱭᱦᱳᱠ ᱟᱵᱮᱱ ᱴᱷᱮᱱ ᱠᱷᱚᱱ ᱦᱚᱸ ᱱᱚᱣᱟ ᱠᱟᱛᱷᱟ ᱠᱚᱞᱤᱧ ᱟᱸᱡᱚᱢ ᱠᱮᱫᱟ ᱥᱮ ᱟᱹᱞᱤᱧᱟᱜ ᱦᱚᱸ ᱢᱤᱫ ᱴᱮᱡ ᱪᱮᱫ ᱱᱚᱝᱠᱟ ᱜᱟᱞᱚᱪ ᱟᱨᱠᱤ ᱛᱟᱦᱮᱸ ᱠᱟᱱ ᱛᱟᱹᱞᱤᱧᱟ ᱦᱮᱸ
ᱡᱟᱭᱦᱳᱠ ᱟᱹᱞᱤᱧ ᱦᱚᱸ ᱵᱮᱥ ᱞᱤᱧ ᱵᱩᱡᱷᱟᱹᱣ ᱠᱮᱜᱼᱟ ᱵᱟᱝᱢᱟ ᱡᱮ ᱱᱤᱛᱚᱜ ᱦᱚᱸ ᱟᱵᱚ ᱱᱚᱣᱟ ᱫᱦᱩᱲᱤ ᱫᱷᱟᱹᱨᱛᱤ ᱨᱮ ᱚᱱᱛᱚᱛᱚ ᱡᱟᱦᱟᱸ ᱜᱮ ᱫᱤᱱᱟᱹᱢ ᱫᱤᱱᱟᱹᱢ ᱫᱤᱱ ᱨᱮᱭᱟᱜ ᱵᱚᱱ ᱵᱮᱵᱚᱦᱟᱨ ᱮᱫᱟ ᱚᱠᱚᱭ ᱦᱚᱸᱛᱚ ᱤᱧ ᱟᱹᱞᱤᱧ ᱱᱚᱜᱼᱚᱭ ᱵᱟᱨ ᱯᱮ ᱦᱚᱲ ᱥᱚᱢ ᱞᱤᱧ ᱜᱚᱞᱯᱚ ᱟᱠᱟᱫᱟ ᱱᱚᱣᱟ ᱵᱟᱨ ᱛᱮᱫᱚ ᱵᱟᱝ, ᱜᱟᱞᱚᱪ ᱜᱟᱞᱢᱟᱨᱟᱣ ᱦᱩᱭ ᱟᱠᱟᱱᱟ ᱛᱚ ᱛᱮᱦᱮᱧ ᱟᱵᱮᱱ ᱱᱚᱣᱟ ᱫᱟᱜ ᱵᱟᱨᱮ ᱛᱮ, ᱛᱮᱵᱮᱱ ᱜᱟᱞᱚᱪ ᱜᱟᱞᱢᱟᱨᱟᱣ ᱠᱮᱫᱟ ᱥᱮ ᱢᱤᱫᱴᱮᱱ ᱠᱩᱠᱞᱤ ᱞᱮᱠᱟᱛᱮ ᱞᱟᱝ ᱥᱟᱞᱟ ᱜᱚᱴᱟ ᱠᱮᱫᱟ ᱱᱤᱭᱟᱹ ᱠᱚᱢ ᱥᱚᱢᱚᱭ ᱨᱮ ᱾ ᱟᱹᱰᱤ ᱟᱹᱰᱤ ᱟᱹᱞᱤᱧ ᱦᱚᱸ ᱵᱮᱥ ᱞᱤᱧ ᱵᱩᱡ ᱠᱮᱫᱼᱟ ᱾
ᱦᱳᱭ ᱦᱳᱭ ᱦᱳᱭ ᱟᱹᱰᱤ ᱱᱟᱯᱟᱭ ᱟᱫᱚ ᱜᱚᱝᱠᱮ ᱢᱩᱪᱟᱹᱫ ᱨᱮ
ᱦᱮᱸ ᱞᱟᱹᱭ ᱵᱤᱱ?
ᱦᱩᱸ ᱜᱚᱝᱠᱮ ᱟᱻ ᱛᱟᱦᱚᱞᱮ ᱮᱸᱻ ᱪᱮᱫ ᱞᱮᱠᱟ ᱛᱟᱦᱚᱞᱮ ᱟᱵᱮᱱ ᱛᱟᱦᱚᱞᱮ ᱚᱱᱛᱮ ᱪᱟᱥ ᱥᱮ ᱠᱟᱹᱢᱤ ᱠᱚ ᱛᱤᱱᱟᱹᱜ ᱜᱟᱱ ᱵᱮᱱ ᱮᱸᱻ
ᱦᱮᱸ ᱢᱚᱴᱟᱢᱩᱴᱤ ᱱᱚᱜᱼᱚᱭ ᱛᱚ ᱪᱟᱥ ᱫᱚ ᱱᱤᱛᱚᱜ ᱫᱚ ᱡᱳᱨᱟᱞᱳ ᱜᱮ ᱞᱟᱜᱟᱣ ᱠᱟᱱᱟ ᱾ ᱟᱹᱰᱤ ᱡᱳᱨᱟᱞᱳ ᱜᱮ ᱱᱤᱛᱳᱜ ᱫᱚ ᱠᱟᱨᱚᱱ ᱡᱟᱦᱟᱸ ᱦᱚᱭᱛᱳ ᱡᱚᱛᱚ ᱡᱟᱭᱜᱟ ᱠᱚᱨᱮ ᱫᱚ ᱵᱟᱝ ᱫᱟᱜ ᱠᱟᱱᱟ ᱡᱟᱦᱟᱸ ᱫᱚ ᱵᱚᱱ ᱢᱮᱱᱟ ᱵᱟᱹᱭᱦᱟᱹᱲ ᱡᱟᱦᱟᱸ ᱫᱚᱵᱚᱱ ᱢᱮᱱᱟ ᱵᱟᱹᱫᱽ ᱚᱱᱛᱮ ᱡᱟᱦᱟᱸ ᱛᱤᱱᱟᱹᱜ ᱢᱚᱴᱟᱢᱩᱴᱤ ᱵᱟᱹᱭᱦᱟᱹᱲ ᱠᱚᱫᱚ ᱢᱚᱴᱟᱢᱩᱴᱤ ᱫᱟᱜ ᱟᱠᱟᱱ ᱜᱮᱭᱟ ᱛᱚ ᱾ ᱦᱩᱸ ᱤᱱᱠᱟᱹ ᱠᱚᱢ ᱵᱮᱥᱤ ᱫᱟᱜ ᱮᱫ ᱜᱮᱭᱟ ᱦᱮᱸ ᱟᱯᱮ ᱚᱱᱛᱮ ᱦᱚᱸᱛᱚ ᱢᱚᱴᱟᱢᱩᱴᱤ ᱤᱱᱠᱟᱹ ᱵᱟᱲᱟ ᱜᱮᱥᱮ?
ᱦᱳᱭ ᱦᱳᱭ ᱦᱳᱭ ᱟᱞᱮ ᱥᱮᱫ ᱦᱚᱸ ᱱᱚᱜᱼᱚᱭ ᱟᱨ ᱪᱮᱫ ᱧᱤᱫᱟᱹ ᱠᱷᱚᱱ ᱜᱮ ᱦᱮᱸ ᱫᱟᱜ ᱡᱟᱹᱲᱤᱭ ᱞᱟᱜᱟᱣ ᱠᱟᱜᱼᱟ ᱟᱥᱟᱭ ᱫᱟᱞᱤᱧ ᱛᱮᱦᱮᱧ ᱫᱚ ᱡᱟ ᱫᱤᱱ ᱜᱮᱭ ᱫᱟᱜ ᱫᱟᱜ ᱟᱭ ᱦᱮᱸ ᱠᱟᱨᱚᱱ ᱱᱤᱛᱚᱜ ᱦᱚᱸ ᱵᱟᱭ ᱟᱲᱟᱜ ᱵᱟᱭ ᱥᱟᱲᱟᱭ ᱫᱟᱭ ᱦᱮᱸ
ᱦᱩᱸ
ᱟᱫᱚ ᱱᱚᱜᱚᱝᱠᱟᱭ ᱫᱟᱜ ᱤᱫᱤ ᱞᱮᱠᱷᱟᱱ ᱟᱫᱚ ᱱᱚᱝᱠᱟ ᱜᱮ ᱟᱨ ᱪᱮᱫ ᱟᱵᱚᱣᱟᱜ ᱫᱚ ᱢᱟᱱᱮ ᱟᱵᱚᱣᱟᱜ ᱫᱚ ᱚᱱᱮ ᱡᱟᱦᱟᱸ ᱞᱮᱠᱟ ᱞᱤᱧ ᱞᱟᱹᱭ ᱥᱮ ᱟᱵᱮᱱ ᱦᱚᱸ ᱡᱟᱦᱟᱸ ᱞᱮᱠᱟ ᱵᱮᱱ ᱞᱟᱹᱭ ᱠᱮᱫᱼᱟ ᱡᱟ ᱡᱮ
ᱫᱟᱜ ᱨᱮᱱᱟᱜ ᱦᱮᱸ ᱫᱟᱜ ᱨᱮᱱᱟᱜ ᱢᱤᱫᱴᱤᱱ ᱤᱭᱟᱹ ᱦᱚ ᱛᱟᱦᱮᱱ ᱛᱟᱵᱚᱱ ᱜᱮᱭᱟ᱾
ᱚᱱᱟ ᱠᱟᱛᱷᱟᱜ ᱜᱮ ᱦᱚᱭᱛᱳ ᱪᱟᱸᱫᱳ ᱵᱚᱸᱜᱟ ᱠᱚᱭ ᱟᱸᱡᱚᱢ ᱤᱫᱤᱭᱮᱫ ᱟᱭ ᱥᱮ
ᱦᱮᱸ
ᱢᱟᱹᱱᱢᱤ ᱭᱟᱜ ᱟᱨᱠᱮᱫ ᱫᱟᱜ ᱨᱮᱱᱟᱜ ᱫᱚᱨᱠᱟᱨ ᱢᱮᱱᱟᱜ ᱛᱟᱠᱚᱣᱟ ᱥᱮ ᱱᱤᱭᱟᱹᱜᱮ ᱱᱤᱭᱟᱹ ᱦᱩ ᱱᱤᱭᱟᱹ ᱫᱟᱜ ᱟᱠᱚ ᱠᱷᱟᱱ ᱦᱮᱸ ᱟᱠᱚᱣᱟᱜ ᱪᱟᱥ ᱠᱚᱠᱚ ᱨᱟᱠᱟᱫᱟ ᱟᱹᱞᱤᱧ ᱫᱚ ᱩᱱᱟᱹᱜ ᱫᱚ ᱦᱚᱭᱛᱳ ᱫᱟᱜ ᱵᱟᱲᱟᱭᱟ ᱛᱚᱵᱮ ᱱᱤᱛᱚᱜ ᱡᱟᱦᱟᱸ ᱟᱨ ᱪᱮᱫ ᱮ ᱱᱤᱛᱚᱜ ᱥᱚᱢᱚᱭ ᱨᱮ ᱡᱩᱫᱤ ᱪᱟᱸᱫᱳ ᱵᱚᱸᱜᱟ ᱡᱩᱫᱤ ᱵᱟᱭ ᱫᱟᱜᱟ ᱦᱮᱸ ᱛᱟᱦᱚᱞᱮ ᱛᱤᱥᱮ ᱫᱟᱜ ᱟᱵᱮᱱᱟ ᱦᱮᱸ ᱟᱨ ᱱᱤᱛᱚᱜ ᱵᱤᱥᱮᱥ ᱵᱤᱥᱮᱥ ᱠᱚᱨᱮ ᱟᱨ ᱪᱮᱫ ᱫᱟᱜ ᱨᱮᱱᱟᱜ ᱯᱨᱳᱭᱳᱡᱚᱱ ᱛᱟᱵᱚᱱ ᱥᱮ ᱦᱮᱸ
ᱛᱚ ᱮᱠᱫᱚᱢ
ᱟᱫᱚ ᱫᱟᱜ ᱢᱟᱛᱚ ᱢᱮᱱᱟᱜ ᱛᱟᱵᱚᱱᱟ ᱢᱮᱱᱠᱷᱟᱱ ᱪᱟᱥᱵᱟᱥ ᱞᱟᱹᱜᱤᱫ ᱛᱚ ᱟᱵᱚ ᱫᱚ ᱟᱹᱰᱤ ᱜᱟᱱ ᱫᱟᱜ ᱫᱚᱨᱠᱟᱨ ᱠᱟᱱ ᱛᱟᱵᱚᱱᱟ᱾ ᱦᱮᱸ ᱦᱟᱱᱛᱮ ᱟᱜ ᱡᱤᱱᱤᱥ ᱢᱮᱱᱟᱭᱟ ᱥᱮ ᱵᱟᱹᱱᱩᱭᱟ ᱛᱚᱵᱮ ᱞᱤᱧ ᱯᱟᱹᱛᱭᱟᱣᱼᱟ ᱟᱹᱞᱤᱧ ᱞᱤᱧ ᱯᱟᱹᱛᱭᱟᱜᱼᱟ ᱦᱮ ᱡᱮ ᱪᱟᱸᱫᱳ ᱵᱚᱸᱜᱟ ᱢᱮᱱᱛᱮ ᱦᱳᱭᱛᱳ ᱢᱤᱫᱴᱤᱡ ᱡᱤᱱᱤᱥ
ᱪᱟᱸᱫᱳ ᱵᱚᱸᱜᱟ ᱫᱚ ᱡᱚᱛᱚ ᱦᱚᱲ ᱢᱟᱱᱮ ᱡᱚᱛᱚ ᱦᱚᱲ ᱞᱟᱹᱜᱤᱫ ᱜᱮ ᱢᱮᱱᱟᱭᱟ᱾
ᱦᱮᱸ ᱛᱟᱦᱞᱮ ᱟᱨ ᱯᱟᱹᱛᱭᱟᱜᱼᱟ ᱥᱮ ᱟᱹᱞᱤᱧ ᱞᱤᱧ ᱢᱚᱱᱮᱭᱟ ᱥᱮ ᱪᱟᱸᱫᱳ ᱵᱚᱸᱜᱟ ᱢᱮᱱᱛᱮ ᱢᱤᱫᱴᱤᱡ ᱡᱤᱱᱤᱥ ᱢᱮᱱᱟᱭᱟ᱾ ᱧᱮᱞ ᱵᱮᱱ ᱥᱮ ᱫᱩᱠ ᱨᱮ ᱥᱩᱠ ᱨᱮ ᱦᱮᱸ ᱥᱮ ᱱᱚᱜᱚᱱᱚᱜᱠᱟᱱᱟᱜ ᱟᱱᱟᱴ ᱨᱮ ᱛᱚᱠᱷᱚᱱ ᱠᱷᱟᱱ ᱜᱮ ᱦᱮ ᱪᱟᱸᱫᱳ ᱵᱚᱸᱜᱟ ᱟᱢ ᱫᱚ ᱚᱠᱟᱨᱮ ᱦᱮᱸ ᱱᱚᱝ ᱠᱟᱛᱷᱟ ᱵᱮᱱ ᱞᱟᱹᱭᱟ ᱠᱤᱪᱷᱩ ᱱᱟ ᱠᱤᱪᱷᱩ ᱧᱮᱞ ᱵᱮᱱ ᱥᱮ ᱟᱵᱮᱱ ᱥᱟᱱᱛᱤ ᱵᱮᱱ ᱵᱩᱡᱟ ᱥᱮ ᱢᱤᱫᱴᱤᱡ ᱨᱟᱥᱛᱟ ᱵᱮ ᱫᱟᱲᱮᱭᱟᱜᱼᱟ ᱱᱚᱝᱠᱟ ᱟᱨ ᱪᱮᱫ ᱫᱩᱠ ᱵᱮᱲ ᱨᱮ
ᱦᱮᱸ ᱦᱮ
ᱚᱝᱠᱟ ᱜᱮ ᱟᱨ ᱪᱮᱫ ᱦᱮᱸ ᱱᱚᱝᱠᱟ ᱪᱟᱸᱫᱳ ᱵᱚᱸᱜᱟ ᱫᱚ ᱟᱨ ᱪᱮᱫ ᱮ ᱛᱤᱱᱟᱹᱜ ᱦᱚᱲ ᱠᱚ ᱯᱟᱹᱛᱭᱟᱹᱣ ᱟ ᱥᱮ ᱵᱟᱝ ᱛᱚᱵᱮ ᱟᱹᱞᱤᱧ ᱫᱚᱞᱤᱧ ᱯᱟᱹᱛᱭᱟᱹᱣ ᱟ ᱟᱫᱚ ᱱᱚᱜᱼᱱᱟ ᱠᱷᱟᱹᱛᱤᱨ ᱜᱮ ᱟᱨ ᱪᱮᱫ ᱛᱮᱦᱮᱧ ᱡᱮ ᱱᱚᱜᱼᱚᱭ ᱡᱮ ᱟᱨ ᱪᱮᱫ ᱱᱚᱜᱚ ᱱᱚᱝᱠᱟᱭ ᱫᱟᱜ ᱫᱟ ᱦᱮᱸ ᱟᱹᱰᱤ ᱱᱟᱯᱟᱭ ᱵᱩᱡᱷᱟᱹᱜ ᱠᱟᱱᱟ ᱟᱫᱚ ᱚᱱᱟ ᱥᱟᱞᱟᱜ ᱥᱟᱞᱟᱜ ᱛᱮᱜᱮ ᱟᱨ ᱪᱮᱫ? ᱟᱵᱮᱱ ᱟᱹᱞᱤᱧᱟᱜ ᱴᱟᱭᱤᱢ ᱦᱚᱸ ᱢᱩᱪᱟᱹᱫ ᱤᱫᱤᱭᱮᱱᱟ ᱟᱫᱚ ᱮᱱᱠᱷᱟᱱ ᱱᱤᱛᱚᱜ ᱞᱮᱠᱟ ᱫᱚ ᱵᱤᱫᱟᱹᱭ ᱡᱚᱦᱟᱨ ᱵᱤᱫᱟᱹᱭ ᱡᱚᱦᱟᱨ ᱞᱤᱧ ᱦᱮᱸ ᱪᱟᱞᱮᱜᱼᱟ ᱦᱮᱸ ᱱᱚᱝᱠᱟ ᱜᱮ ᱟᱨᱚ ᱱᱮᱠᱥᱴ ᱴᱟᱭᱳᱢ ᱦᱩᱭᱩᱜᱼᱟ ᱥᱮ ᱨᱚᱯᱚᱲ ᱦᱩᱭᱩᱜᱼᱟ ᱥᱮ ᱟᱨᱚ ᱢᱤᱫᱴᱤᱡ ᱟᱨ ᱪᱮᱫ ᱥᱟᱛᱟᱢ ᱤᱫᱤ ᱠᱟᱛᱮᱫ
ᱳ ᱦᱮᱸ ᱛᱚ ᱢᱟ ᱴᱷᱤᱠ ᱜᱮᱭᱟ᱾
ᱦᱮᱸ